ᱦᱮᱞᱳ ᱡᱚᱦᱟᱮ
ᱦᱮᱸ ᱡᱚᱦᱟᱨ ᱜᱮ ᱥᱟᱹᱜᱩᱱ ᱥᱤᱸᱜᱟᱹᱲ ᱦᱮᱸ ᱟᱸᱡᱚᱢᱚᱜ ᱠᱟᱱᱟ ᱩᱹᱻ ᱢᱟ ᱛᱟᱦᱚᱞᱮ ᱞᱟᱹᱭ ᱵᱤᱱ
ᱠᱤᱫᱩᱵ ᱠᱚᱫᱚ ᱦᱩᱭᱮᱱᱟ
ᱦᱮᱸ ᱠᱤᱫᱩᱵ ᱠᱚᱫᱚ ᱦᱮᱸ ᱦᱩᱭ ᱠᱟᱱᱟ ᱡᱚᱢ ᱠᱟᱛᱮᱜ ᱜᱮ ᱱᱚᱜ-ᱚᱭ ᱠᱟᱹᱴᱤᱡ ᱠᱟᱹᱴᱤᱡ ᱞᱤᱧ ᱛᱟᱲᱟᱢ ᱵᱟᱲᱟᱭᱮᱫᱟ ᱵᱟᱭᱨᱮ ᱠᱚᱨᱮ ᱦᱮᱸᱥᱮ ᱟᱫᱚ ᱡᱟᱹᱯᱤᱫ ᱵᱟᱲᱟ ᱠᱚ ᱦᱩᱭᱩᱜᱼᱟ ᱢᱤᱫ ᱜᱷᱟᱹᱲᱤᱡ ᱯᱚᱨᱮ ᱦᱮᱸᱥᱮ
ᱧᱤᱫᱟᱹ ᱦᱚᱸ ᱟᱭᱢᱟ ᱜᱮ ᱧᱤᱫᱟᱹ ᱠᱟᱱᱟ ᱱᱟᱦᱟᱜ ᱡᱟᱹᱯᱤᱫ ᱫᱚ ᱦᱩᱭᱩᱜᱼᱟ ᱡᱤᱨᱟᱹᱜ ᱟᱵᱚᱱ ᱱᱟᱦᱟᱜ
ᱦᱳᱭ ᱦᱳᱭ
ᱠᱟᱹᱴᱤᱡ ᱵᱚᱱ ᱜᱟᱯᱟᱞᱢᱟᱨᱟᱣ ᱞᱟᱹᱜᱤᱫ ᱜᱮ ᱱᱟᱜ ᱱᱤᱛᱚᱝ ᱫᱚ᱾
ᱛᱚ ᱦᱮᱸ ᱢᱟ ᱞᱟᱹᱭ ᱵᱮᱱ
ᱦᱮᱞᱳ ᱟᱸᱡᱚᱢ ᱮᱫᱟ ᱵᱤᱱ ᱟᱹᱞᱤᱧᱟᱜ ᱨᱚᱲ
ᱦᱮᱸ ᱞᱟᱹᱭ ᱵᱤᱱ ᱢᱟ᱾ ᱛᱷᱤᱨ ᱮᱱᱟᱵᱤᱱ ᱟᱫᱚ ᱵᱟᱵᱤᱱ ᱞᱟᱹᱭ ᱵᱟᱲᱟᱭ ᱮᱫᱟ
ᱚᱻ ᱟᱹᱞᱤᱧ ᱫᱚᱞᱤᱧ ᱞᱟᱹᱭᱮᱫ ᱡᱟᱹᱱᱤᱡ ᱱᱮᱴᱚᱣᱟᱨᱠ ᱠᱚ ᱯᱨᱚᱵᱞᱮᱢᱚᱜᱟᱭ ᱥᱮ ᱪᱮᱫ
ᱵᱟᱝ ᱱᱮᱴᱣᱟᱨᱠ ᱯᱨᱚᱵᱞᱮᱢ ᱫᱚ ᱵᱟᱝ ᱟᱹᱵᱤᱱ ᱵᱤᱱ ᱞᱟᱹᱭᱮᱫ ᱠᱷᱟᱹᱛᱤᱨ ᱜᱮ ᱟᱹᱞᱤᱧ ᱫᱚᱞᱤᱧ ᱛᱷᱤᱨ ᱟᱠᱟᱱᱟ ᱞᱟᱹᱭ ᱞᱟᱹᱭᱵᱤᱱ ᱢᱟ
ᱚ ᱪᱮᱫ ᱠᱚᱵᱮᱱ ᱪᱤᱠᱟᱹ ᱵᱟᱲᱟᱭᱮᱫᱼᱟ ᱛᱟᱦᱚᱞᱮ
ᱪᱮᱫ ᱠᱚᱦᱚᱸ ᱵᱟᱝ ᱱᱚᱜ-ᱚᱭ ᱛᱚ ᱠᱤᱫᱩᱵ ᱵᱟᱲᱟ ᱠᱟᱛᱮᱜ ᱜᱮ ᱱᱚᱜ-ᱚᱭ ᱞᱤᱧ ᱛᱟᱲᱟᱢ ᱵᱟᱲᱟᱭᱮᱫᱟ ᱦᱮᱸ ᱥᱮ ᱟᱫᱚ ᱱᱚᱝᱠᱟᱱ ᱵᱮᱯᱟᱨ
ᱫᱤᱱ ᱠᱚ ᱟᱯᱮ ᱥᱮᱫ ᱪᱮᱫ ᱞᱮᱠᱟ ᱢᱮᱱᱟᱜᱼᱟ ᱛᱮᱦᱮᱧ ᱫᱚᱭ ᱜᱚᱨᱚᱢᱮᱫ-ᱟᱭ ᱥᱮ ᱪᱮᱫ ᱞᱮᱠᱟ ᱵᱩᱡᱷᱟᱹᱜ ᱠᱟᱱᱟ ᱟᱯᱮᱥᱮᱫ ᱫᱚ
ᱛᱮᱦᱮᱧ ᱫᱚ ᱥᱮᱛᱟᱜ ᱠᱷᱚᱱ ᱜᱮ ᱛᱮᱦᱮᱧ ᱫᱚ ᱫᱟᱜ ᱫᱚ ᱵᱟᱭ ᱫᱟᱜ ᱡᱟᱹᱲᱤ ᱟᱠᱟᱫ ᱜᱮᱭᱟ ᱦᱮᱸᱥᱮ ᱟᱫᱚ ᱵᱮᱥ ᱴᱷᱤᱠ ᱜᱮᱭᱟ ᱟᱫᱚ ᱫᱚᱢᱮ ᱜᱮ ᱩᱫᱽᱜᱟᱹᱨ ᱠᱟᱱᱟ ᱜᱚᱨᱚᱢ ᱠᱟᱱᱟ ᱦᱮᱸᱥᱮ ᱦᱚᱞᱟ ᱢᱟᱫᱷᱮ ᱨᱮ ᱫᱟᱜ ᱠᱮᱫ ᱨᱮᱦᱚᱸ ᱠᱟᱹᱴᱤᱡ ᱦᱚᱸ ᱥᱟᱱᱼᱼ ᱛᱤ ᱫᱚ ᱵᱟᱝ ᱵᱩᱡᱷᱟᱹᱜ ᱠᱟᱱᱟ ᱦᱮᱻ
ᱵᱟᱝᱼᱟ ᱩᱱᱟᱹᱜ ᱛᱷᱩᱲᱤ ᱱᱟᱥᱮ ᱫᱟᱜ ᱛᱮᱫᱚ ᱮᱠᱫᱚᱢ ᱪᱮᱫ ᱞᱮᱠᱟ ᱵᱟᱭ ᱵᱩᱡᱷᱟᱹᱜᱼᱟ ᱚᱱᱟ ᱟᱹᱵᱤᱱ ᱫᱚ ᱦᱚᱞᱟ ᱢᱟᱦᱫᱷᱮᱨ ᱟᱜ ᱪᱮᱫᱟᱜ ᱵᱤᱱ ᱞᱟᱹᱭ ᱮᱫᱼᱟ ᱟᱵᱮᱱ ᱛᱤᱦᱤᱧ ᱜᱮ ᱢᱚᱱᱮ ᱵᱤᱱ ᱥᱮ ᱱᱚᱝᱠᱟᱴᱟᱜ ᱦᱚᱸ ᱦᱩᱭᱩᱜ ᱠᱟᱱᱟ ᱧᱮᱞ ᱵᱤᱱ ᱦᱟᱸᱜ ᱥᱮᱛᱟᱜ ᱵᱮᱲᱟᱭ ᱫᱟᱜ ᱠᱮᱫᱼᱟ ᱢᱮᱱᱠᱷᱟᱱ ᱛᱟᱨᱟᱥᱤᱧ ᱛᱮᱫᱚ ᱫᱚᱢᱮ ᱩᱫᱽᱜᱟᱹᱨ ᱠᱟᱱᱟ ᱫᱚᱢᱮ ᱜᱚᱨᱚᱢ ᱠᱟᱱᱟ᱾
ᱚᱱᱠᱟᱜᱮ ᱟᱨ ᱮᱠᱷᱚᱱ ᱫᱚ ᱠᱳᱱᱳ ᱠᱳᱱᱳ ᱥᱤᱡᱮᱱ ᱨᱮᱱᱟᱜ ᱠᱳᱱᱳ ᱤᱭᱟ. ᱜᱮ ᱵᱟᱹᱱᱩᱜᱼᱟ ᱨᱟᱵᱟᱝ ᱫᱤᱱ ᱦᱚᱭ ᱫᱟᱜᱼᱟ ᱚᱱᱟ ᱥᱟᱠᱨᱟᱛ ᱥᱚᱢᱚᱭ ᱯᱚᱨ ᱟᱵᱚ ᱚᱭ ᱥᱟᱠᱨᱟᱛ ᱯᱚᱨᱚᱵᱽ ᱦᱳᱭᱳᱜ ᱛᱟᱵᱚᱱᱟ ᱩᱱᱦᱚᱸ ᱧᱮᱞ ᱵᱤᱱ ᱡᱮ ᱫᱟᱜ ᱫᱟᱭ ᱦᱮᱸᱥᱮ ᱨᱟᱵᱟᱝ ᱫᱤᱱ ᱦᱚᱸ ᱦᱮᱸᱫᱟᱜ ᱟᱭ ᱦᱮᱸ ᱚᱱᱟ ᱫᱚ ᱵᱟᱝ ᱦᱩᱭᱩᱜ ᱠᱟᱱᱟ ᱡᱟᱦᱟᱸ ᱨᱮ ᱛᱩᱞᱩᱡ ᱡᱟᱦᱟᱸ ᱫᱚᱨᱠᱟᱨ ᱚᱱᱟ ᱫᱚ ᱵᱟᱝ ᱦᱳᱭᱳᱜ ᱠᱟᱱᱟ ᱚᱱᱟ ᱥᱟᱠᱨᱟᱛ ᱥᱚᱢᱚᱭ ᱦᱚᱸᱭ ᱫᱟᱜᱟ ᱟᱨ ᱫᱩᱨᱜᱟᱹ ᱯᱩᱡᱟᱹ ᱥᱚᱢᱚᱭ ᱫᱚᱠᱚ ᱞᱟᱹᱭᱟ ᱡᱮ ᱵᱟᱝ ᱫᱟᱜᱼᱟᱭ ᱩᱱ ᱦᱚᱸ ᱦᱩᱭᱩᱜ ᱜᱮᱭᱟ ᱟᱨ ᱱᱚᱜᱼᱚᱭ ᱤᱭᱟᱹ ᱤᱭᱟᱹ ᱠᱚ ᱦᱩᱭᱩᱜ ᱠᱟᱱ ᱛᱟᱵᱚᱱᱟ ᱵᱩᱨᱩ ᱵᱚᱸᱜᱟ ᱨᱮᱦᱚᱸᱭ ᱫᱟᱜ ᱠᱮᱫ ᱜᱮᱭᱟ ᱦᱮᱸᱥᱮᱜ ᱱᱚᱜ ᱚᱭ ᱱᱚᱝ ᱟᱨᱠᱤ ᱩᱞᱴᱟᱹ ᱯᱟᱞᱴᱟ ᱜᱮ ᱫᱟᱜᱼᱟᱭ
ᱨᱤᱛᱩ ᱦᱤᱥᱟᱹᱵ ᱫᱚ ᱵᱟᱝ ᱜᱮ ᱦᱩᱭᱩᱜ ᱠᱟᱱᱟ
ᱦᱤᱥᱟᱹᱵ ᱫᱚ ᱵᱟᱝ ᱦᱩᱭᱩᱜ ᱠᱟᱱᱟ ᱨᱟᱵᱟᱝ ᱫᱤᱱ ᱦᱚᱸ ᱧᱮᱞ ᱵᱤᱱ ᱥᱮ ᱱᱚᱜᱼᱚᱭ ᱞᱟᱹᱭᱟ ᱠᱚ ᱦᱚᱜ ᱚᱭ ᱤᱭᱟᱹ ᱫᱟᱸᱥᱟᱭ ᱵᱚᱸᱜᱟ ᱯᱟᱨᱚᱢ ᱞᱮᱠᱷᱟᱱ ᱜᱮ ᱪᱮᱛᱟ ᱫᱟᱜᱟᱭ᱾ ᱦᱮᱸᱥᱮ ᱟᱫᱚ ᱚᱱᱠᱟ ᱫᱚ ᱵᱟᱝ ᱦᱩᱭᱩᱜ ᱠᱟᱱᱟ ᱫᱟᱸᱥᱟᱭ ᱵᱚᱸᱜᱟ ᱯᱚᱨᱮ ᱫᱚ ᱟᱫᱚ ᱟᱫᱚ ᱫᱟᱸᱥᱟᱭ ᱵᱚᱸᱜᱟ ᱯᱚᱨᱮ ᱠᱷᱚᱱ ᱫᱚ ᱟᱫᱚ ᱨᱟᱵᱟᱝ ᱫᱚ ᱵᱟᱝ ᱯᱟᱲᱟᱜ ᱠᱟᱱᱟ ᱯᱚᱨᱮ ᱟᱨᱚ ᱦᱟᱱᱮ ᱰᱤᱥᱮᱢᱵᱚᱨ ᱥᱮᱫ ᱜᱮ ᱮᱠᱟᱞ ᱰᱤᱥᱮᱢᱵᱚᱨ ᱠᱷᱚᱱ ᱯᱟᱲᱟᱜ ᱠᱟᱱᱟ ᱦᱮᱸ ᱦᱮᱸ ᱚᱠᱴᱳᱵᱚᱨ ᱠᱚᱛᱮ ᱜᱮ ᱵᱚᱞᱮ ᱨᱟᱵᱟᱝ ᱠᱚᱫᱚ ᱯᱟᱲᱟᱣ ᱠᱚᱜᱼᱟ ᱠᱤᱱᱛᱩ ᱚᱱᱠᱟ ᱫᱚ ᱵᱟᱝ ᱦᱩᱭᱩᱜ ᱠᱟᱱᱟ
ᱵᱟᱝ ᱜᱮ ᱮᱠᱫᱚᱢ
ᱟᱨ ᱱᱚᱜᱚᱭ ᱡᱟᱹᱯᱩᱫ ᱫᱤᱱ ᱦᱚᱸ ᱱᱚᱜᱚᱭ ᱟᱹᱰᱤ ᱫᱮᱨᱤ ᱠᱟᱛᱮᱜ ᱩᱵ ᱦᱚᱸ ᱟᱬᱜᱚᱱ ᱠᱟᱱᱟ ᱦᱚᱜᱼᱚᱭ ᱧᱮᱞ ᱵᱤᱱ ᱥᱮ
ᱵᱟᱨᱥᱤ ᱜᱟᱱᱮ ᱡᱟᱹᱯᱩᱫ ᱠᱮᱜᱼᱟ ᱱᱟᱦᱟᱜ ᱩᱱᱟᱹᱜ ᱡᱳᱨ ᱛᱮᱫᱚ ᱵᱟᱝ ᱱᱟᱦᱟᱜ ᱧᱮᱞ ᱢᱮ ᱟᱫᱚ ᱤᱱᱠᱟᱹ ᱞᱮᱠᱟ ᱛᱮᱫᱚ ᱵᱟᱝ ᱦᱩᱭᱩᱜᱼᱟ ᱡᱟᱹᱯᱩᱫ ᱫᱤᱱ ᱫᱚ ᱡᱟᱹᱯᱩᱫ ᱞᱮᱠᱟ ᱱᱟᱦᱟᱜ
ᱡᱟᱹᱯᱩᱫ ᱞᱮᱠᱟᱜᱮ ᱦᱳᱭ ᱫᱚᱨᱠᱟᱨ ᱪᱮᱫᱟᱜ ᱥᱮ ᱵᱟᱹᱭᱥᱟᱹᱠᱷ ᱡᱷᱮᱸᱴ ᱠᱷᱚᱱᱟᱜ ᱜᱮᱠᱚ ᱞᱟᱹᱭᱟ ᱠᱟᱞ ᱵᱟᱹᱭᱥᱟᱹᱠᱷᱤ ᱠᱤ ᱡᱷᱚᱲ ᱵᱟᱠᱚ ᱞᱟᱹᱭᱟ ᱱᱚᱝᱠᱟᱱ ᱠᱟᱛᱷᱟ ᱟᱫᱚ ᱩᱱ ᱠᱷᱚᱱ ᱜᱮ ᱪᱮ ᱛᱟᱵᱚ ᱠᱚᱢ ᱠᱚᱢᱮ ᱫᱟᱜᱟ ᱟᱫᱚ ᱚᱱᱠᱟ ᱫᱚ ᱵᱟᱝ ᱦᱩᱭᱩᱜ ᱠᱟᱱᱟ᱾
ᱟᱸᱡᱚᱢ ᱜᱮᱵᱚᱱ ᱟᱸᱡᱚᱢᱟ ᱠᱟᱜᱼᱟ ᱢᱮᱱᱠᱷᱟᱱ
ᱢᱮᱱᱠᱷᱟᱱ ᱫᱟᱜ ᱡᱟᱹᱲᱤ ᱫᱚ ᱵᱟᱝ ᱦᱳᱭᱳᱜ ᱠᱟᱱᱟ ᱱᱚᱜᱼᱚᱭ ᱟᱫᱚ ᱟᱥᱟᱲ ᱵᱚᱸᱜᱟ ᱢᱩᱪᱟᱹᱫ ᱪᱟᱵᱟᱜ ᱠᱟᱱ ᱨᱮᱦᱚᱸ ᱱᱚᱜᱼᱚᱭ ᱫᱟᱜ ᱡᱟᱹᱲᱤ ᱫᱚ ᱚᱱᱮ ᱚᱱᱠᱟ ᱦᱩᱭᱩᱜ ᱠᱟᱱᱟ
ᱦᱟᱯᱮ ᱥᱤᱧ ᱜᱮ ᱱᱟᱦᱟᱜ ᱵᱟᱹᱠᱤ ᱢᱮᱱᱟᱜᱼᱟ ᱱᱚᱣᱟ ᱟᱥᱟᱲ ᱵᱚᱸᱜᱟ ᱢᱩᱪᱟᱹᱫᱚᱜ ᱛᱮᱦᱚᱸ
ᱦᱮᱸ ᱛᱚ ᱦᱮᱸ ᱛᱟᱦᱚᱞᱮ ᱤᱭᱟᱹ ᱟᱢᱵᱟᱵᱚᱛᱤ ᱫᱚ ᱚᱠᱟ ᱞᱮᱠᱟ ᱯᱮ ᱢᱟᱱᱟᱣ ᱠᱮᱫᱟ
ᱟᱢᱵᱟᱵᱚᱛᱤ ᱱᱟᱦᱟᱜ ᱟᱞᱮ ᱥᱮᱫ ᱫᱚ ᱵᱮᱥ ᱜᱮ ᱢᱟᱱᱟᱣ ᱦᱩᱭᱮᱱᱟ ᱱᱟᱦᱱᱟᱜ ᱡᱚᱢ ᱧᱩ ᱠᱚᱜᱮ ᱵᱷᱟᱜᱤ ᱜᱮ ᱦᱩᱭᱮᱱ ᱜᱮᱭᱟ ᱟᱯᱮᱥᱮᱡ ᱫᱚ ᱚᱠᱟ ᱞᱮᱠᱟ?
ᱦᱮᱸ ᱟᱞᱮ ᱥᱮᱡ ᱫᱚ ᱵᱷᱟᱜᱤ ᱜᱮ ᱦᱩᱭ ᱮᱱᱟ ᱱᱚᱜᱼᱚᱭ ᱟᱢᱵᱟᱵᱚᱛᱤ ᱨᱮ ᱠᱟᱱᱴᱷᱟᱲ ᱠᱚᱞᱮ ᱡᱚᱢ ᱠᱮᱫᱟ ᱩᱞ ᱠᱚ ᱦᱮᱸ ᱥᱮ ᱚᱱᱟᱼᱼ ᱠᱚ ᱢᱟ ᱟᱵᱚᱣᱟᱜ ᱠᱟᱱ ᱜᱮᱭᱟ ᱟᱨ ᱵᱚᱸᱜᱟ ᱵᱩᱨᱩ
ᱦᱮᱸ ᱚᱱᱟ ᱢᱟ ᱦᱮᱱᱟᱜ ᱛᱟᱵᱚᱱ ᱫᱚ ᱵᱟᱝᱵᱚᱱ ᱞᱟᱦᱟᱼᱼ ᱫᱟᱲᱮᱭᱟᱜᱼᱟ ᱵᱟᱝᱵᱚᱱ ᱡᱚᱢᱟ ᱚᱱᱟ ᱞᱟᱹᱜᱤᱫ ᱜᱮ ᱢᱟ ᱟᱢᱵᱟᱵᱚᱛᱤ ᱦᱚᱸ
ᱦᱳᱭ ᱟᱨ ᱵᱚᱸᱜᱟ ᱵᱩᱨᱩ ᱭᱟᱵᱚᱱ ᱚᱲᱟᱜ ᱨᱮᱱ ᱵᱟᱭᱨᱮ ᱨᱮᱱ ᱵᱚᱸᱜᱟ ᱵᱩᱨᱩ ᱠᱚᱵᱚᱱ ᱫᱮᱵᱟ ᱥᱮᱵᱟᱣᱟ ᱠᱚ ᱚᱲᱟᱜ ᱨᱮᱱ ᱜᱮ ᱵᱟᱭᱨᱮ ᱨᱮᱱ ᱫᱚ ᱪᱮᱫᱟᱜ ᱤᱧ ᱞᱟᱹᱭᱟ ᱚᱲᱟᱜ ᱨᱮᱱ
ᱦᱮᱸ ᱦᱮᱸ ᱞᱟᱦᱟ ᱫᱚ ᱚᱲᱟᱜ ᱨᱮᱱ ᱜᱮᱵᱚᱱ ᱮᱢᱟᱣᱟᱠᱚᱣᱟ
ᱦᱳᱭ ᱦᱳᱭ ᱦᱟᱯᱲᱟᱢ ᱠᱚ ᱢᱮᱱᱟᱜ ᱠᱚ ᱛᱟᱵᱚᱱᱟ ᱦᱮᱸᱥᱮ ᱦᱟᱺᱰᱤ ᱠᱚᱵᱚᱱ ᱪᱚᱰᱚᱨᱟ ᱚᱱᱟ ᱧᱩᱛᱩᱢ ᱛᱮᱵᱚᱱ ᱫᱚᱦᱚ ᱠᱟᱜᱼᱟ ᱦᱮᱸ
ᱦᱳᱭ ᱦᱮᱸ ᱦᱮᱸ
ᱟᱫᱚ ᱱᱚᱠᱟ ᱵᱚᱸᱜᱟ ᱵᱩᱨᱩ ᱠᱚ ᱦᱩᱭ ᱵᱟᱲᱟ ᱠᱟᱛᱮᱜ ᱟᱫᱚ ᱱᱮᱣᱛᱟ ᱟᱠᱟᱱ ᱡᱷᱤᱡᱽ ᱡᱷᱤᱣᱲᱤ ᱦᱮᱸᱥᱮ ᱱᱮᱶᱛᱟ ᱟᱹᱜᱩ ᱠᱚᱜᱮᱭᱟᱵᱚᱱ ᱛᱚ ᱩᱱᱠᱩ ᱠᱚᱦᱚᱸ ᱠᱚ ᱦᱤᱡᱩᱜᱼᱟ ᱠᱩᱢᱟᱹᱝ ᱛᱟᱠᱚ ᱡᱟᱢᱟᱭ ᱛᱟᱠᱚ ᱛᱮᱧᱟᱝ ᱛᱟᱠᱚ ᱦᱮᱸᱥᱮ ᱚᱱᱠᱟ ᱠᱚ ᱱᱮᱣᱛᱟ ᱠᱚᱣᱟ ᱦᱮᱸᱥᱮ ᱟᱫᱚ ᱩᱱᱠᱩ ᱠᱚ ᱦᱤᱡᱩᱜᱼᱟ ᱦᱳᱭ ᱟᱫᱚ ᱟᱫᱚ ᱢᱟᱱᱟᱣ ᱫᱚ ᱵᱷᱟᱜᱮ ᱜᱮ ᱢᱟᱱᱟᱣ ᱦᱩᱭᱮᱱᱟ ᱛᱟᱨᱯᱚᱨᱮ ᱤᱭᱟᱹ ᱠᱷᱟᱱᱫᱤᱨᱟᱱᱤ ᱧᱮᱞ ᱚᱱᱟ ᱫᱚᱥᱟᱨ ᱫᱤᱱ ᱜᱮ ᱠᱚ ᱞᱟᱹᱭ ᱟ ᱡᱮ ᱦᱩᱭᱩᱜᱼᱟ ᱠᱷᱟᱱᱫᱤᱨᱟᱱᱤ ᱯᱚᱨᱚᱵᱽ ᱦᱮᱸ ᱥᱮ ᱟᱫᱚ ᱦᱮᱸ ᱪᱟᱞᱟᱣ ᱫᱚ ᱦᱩᱭᱞᱮᱱ ᱜᱮᱭᱟ ᱦᱮᱸᱥᱮ ᱯᱚᱨᱚᱵ ᱫᱚ ᱥᱟᱱᱛᱟᱲᱟᱜ ᱯᱚᱨᱚᱵᱽ ᱠᱟᱱᱟ ᱦᱮᱸᱥᱮ ᱚᱱᱟ ᱠᱚᱫᱚ ᱧᱮᱞ ᱫᱚ ᱧᱮᱞ ᱥᱮᱬᱟ ᱫᱚ ᱮᱠᱟᱞ ᱜᱮ ᱞᱟᱹᱠᱛᱤ ᱠᱟᱱᱟ
ᱟᱭᱢᱟ ᱞᱮᱠᱟᱱᱟᱜ ᱚᱸᱰᱮ ᱠᱷᱚᱱ ᱥᱮᱬᱟ ᱜᱟᱱᱚᱜᱼᱟ ᱟᱭᱢᱟ ᱞᱮᱠᱟᱱ ᱡᱤᱱᱤᱥ ᱜᱮᱵᱚᱱ ᱥᱮᱬᱟᱭᱟ ᱡᱟᱦᱟᱸ ᱵᱟᱝ ᱵᱟᱲᱟᱭᱟ
ᱵᱟᱝᱵᱚᱱ ᱵᱟᱲᱟᱭᱟ ᱦᱮᱸ ᱟᱫᱚ ᱚᱸᱰᱮ ᱪᱮᱛᱟᱱ ᱢᱤᱫ ᱞᱮᱠᱟ ᱠᱚ ᱞᱟᱹᱭᱟ ᱡᱮ ᱠᱷᱟᱱᱫᱤᱨᱟᱱᱤ ᱯᱚᱨᱚᱵᱽ ᱫᱚ ᱚᱱᱮ ᱮᱛᱚᱦᱚᱵ ᱟᱠᱟᱱᱟ ᱢᱤᱫᱴᱟᱝ ᱠᱟᱨᱚᱱ ᱠᱷᱟᱛᱤᱨ ᱦᱮᱸᱥᱮ ᱦᱮᱸ ᱵᱟᱲᱟᱭ ᱟᱵᱤᱱ ᱥᱮ ᱵᱟᱝ ᱠᱟᱹᱴᱤᱡ ᱞᱤᱧ ᱞᱟᱹᱭ ᱟᱸᱡᱚᱢ ᱟᱵᱤᱱ ᱜᱮ ᱠᱷᱟᱸᱫᱤ ᱨᱟᱱᱤ ᱯᱚᱨᱚᱵᱽ ᱫᱚᱠᱚ ᱞᱟᱹᱭᱟ ᱡᱮ ᱦᱚᱜᱼᱭ ᱟᱸ ᱚᱱᱛᱮᱱᱤᱡ ᱜᱮ ᱢᱤᱫᱴᱟᱝ ᱦᱚᱲ ᱛᱟ ᱦᱮᱸ ᱥᱮ ᱟᱠᱚ ᱚᱱᱠᱟ ᱢᱟᱱᱮ ᱟᱥᱟᱲ ᱥᱟᱱ ᱵᱟᱝ ᱡᱟᱦᱟᱸ ᱢᱟᱱᱮ ᱚᱱᱠᱟ ᱠᱚ ᱞᱟᱹᱭᱟ ᱡᱮ ᱥᱤᱭᱮᱫ ᱛᱟᱦᱮᱸᱫ ᱟᱭ ᱟᱨᱠᱤ
ᱦᱳᱭ ᱦᱮᱸ ᱟᱫᱚ ᱢᱚᱱᱮ ᱦᱚᱭ ᱫᱚ ᱱᱟᱭᱹᱹ ᱱᱚᱣᱟ ᱥᱤᱡᱤᱱ ᱨᱮᱜᱮ ᱠᱟᱨᱚᱱ ᱱᱤᱭᱟᱹ ᱥᱤᱡᱤᱱ ᱨᱮ ᱜᱮ ᱱᱟᱜ
ᱦᱮᱸ ᱵᱟᱹᱲᱛᱤ ᱵᱚᱱ ᱫᱟᱜ ᱡᱟᱹᱲᱤᱭᱟᱵᱚᱱ ᱟᱨ ᱟᱨ
ᱪᱟᱥ ᱞᱟᱹᱜᱤᱫ ᱛᱮᱵᱚᱱ ᱥᱤ ᱜᱮᱭᱟ ᱱᱟᱜ ᱦᱮᱸ ᱛᱟᱦᱚᱞᱮ ᱫᱚ ᱱᱚᱣᱟ ᱥᱚᱢᱚᱭ ᱜᱮ ᱱᱟᱜ ᱚᱱᱟ ᱜᱷᱚᱴᱚᱱᱟ ᱫᱚ ᱦᱩᱭ ᱞᱮᱱᱟ ᱡᱟᱹᱱᱤᱡ ᱫᱚ
ᱦᱳᱭ ᱚᱱᱠᱟ ᱜᱮᱞᱤᱧ ᱢᱚᱱᱮ ᱮᱫᱟ ᱟᱹᱞᱤᱧ ᱦᱚᱸ ᱟᱫᱚ ᱞᱤᱧ ᱞᱟᱹᱭ ᱠᱮᱫᱟ ᱟᱫᱚ ᱵᱟᱞᱤᱧ ᱞᱟᱹᱭ ᱞᱮᱫᱟ ᱟᱫᱚ ᱚᱱᱠᱟᱜᱮ ᱢᱚᱱᱮ ᱦᱩᱭᱩᱜ ᱠᱟᱱᱟ ᱟᱫᱚ ᱪᱮᱛᱟᱭ ᱥᱤᱭᱮᱫ ᱛᱟᱦᱮᱸᱫ ᱠᱟᱱᱟ ᱞᱟᱹᱭ ᱟᱠᱚ ᱟᱫᱚ ᱥᱤ ᱥᱤ ᱛᱮ ᱪᱮᱛᱟ ᱟᱫᱚ ᱚᱱᱟ ᱟᱫᱚ ᱩᱱᱤ ᱠᱷᱟᱸᱫᱤ ᱨᱟᱱᱤ ᱩᱱᱤ ᱵᱚᱸᱜᱟ ᱫᱚ ᱢᱮᱛᱟ ᱞᱟᱹᱭ ᱠᱚ ᱡᱮ ᱚᱱᱟ ᱤᱭᱟᱹᱨᱮ ᱛᱟᱦᱮᱸ ᱠᱟᱱᱟ ᱟᱨᱠᱤ ᱚᱱᱟ ᱵᱟᱹᱫ ᱨᱮ ᱜᱮ ᱦᱮᱸᱥᱮ ᱟᱫᱚ ᱪᱮᱛᱟ ᱥᱤ ᱥᱤ ᱥᱤ ᱛᱮ ᱢᱟᱱᱮ ᱥᱤ ᱤᱭᱟᱹ ᱞᱮᱫᱮᱭᱟᱭ ᱟᱨᱠᱤ ᱦᱮᱸᱥᱮ ᱢᱟᱱᱮ ᱥᱤ ᱥᱮ ᱦᱳᱭ ᱟᱨᱠᱤ ᱢᱩ ᱠᱚ ᱥᱤᱲᱟᱝ ᱞᱮᱱ ᱛᱟᱭᱟ ᱥᱤ ᱤᱭᱟᱹ ᱞᱮᱫᱮᱭᱟᱭ ᱵᱟᱡᱟᱣ ᱞᱮᱫᱤᱭᱟᱭ ᱞᱟᱹᱭ ᱟᱠᱚ ᱪᱮᱛᱟ
ᱦᱮᱸ ᱦᱮᱸ ᱟᱸᱡᱚᱢ ᱟᱠᱟᱫ ᱟᱞᱤᱧ ᱵᱟᱝᱢᱟ ᱤᱭᱟᱹ ᱚᱱᱟ ᱢᱩ ᱴᱟᱜ ᱮ ᱥᱤ ᱠᱷᱮᱪᱚ ᱞᱮᱫ
ᱠᱷᱮᱪᱚ ᱞᱮᱫ ᱛᱟᱭᱟᱭ ᱟᱫᱚ ᱚᱱᱠᱟ ᱫᱚᱢᱮ ᱢᱟᱭᱟᱝ ᱟᱹᱛᱩ ᱞᱮᱱᱟ ᱦᱮᱸᱥᱮ ᱟᱫᱚ ᱫᱚᱢᱮ ᱢᱟᱭᱟᱝ ᱟᱹᱛᱩ ᱞᱮᱱ ᱠᱷᱟᱱ ᱟᱫᱚ ᱧᱮᱞᱫᱟᱭ ᱥᱮ ᱞᱟᱭ ᱪᱮᱫ ᱨᱮᱱᱟᱜ ᱢᱟᱭᱟᱝ ᱚᱱᱠᱟ ᱫᱚ ᱟᱹᱛᱩᱭᱮᱱᱟ ᱥᱤ ᱢᱩᱪᱟᱹᱫ ᱠᱟᱛᱮ ᱮ ᱠᱚᱭᱚᱜᱟᱜ ᱠᱟᱱᱟ ᱠᱷᱮᱛ ᱨᱮ ᱟᱫᱚ ᱧᱮᱞᱮ ᱠᱟᱱᱟ ᱤ ᱵᱟᱵᱟ ᱢᱮᱫ ᱫᱷᱤᱨᱤ ᱨᱮᱱᱟᱜ ᱢᱩᱨᱛᱤ ᱜᱮ ᱚᱱᱠᱟᱭ ᱥᱤ ᱠᱮᱪᱟᱜ ᱟᱠᱟᱫᱟ ᱦᱮᱸ ᱥᱮ ᱟᱫᱚ ᱩᱱᱤ ᱫᱚ ᱧᱮᱞ ᱠᱟᱛᱮ ᱟᱫᱚ ᱞᱟᱹᱭᱟ ᱱᱚᱣᱟ ᱫᱚ ᱪᱮᱫ ᱞᱮᱠᱟ ᱱᱚᱣᱟ ᱫᱚ ᱪᱮᱫ ᱠᱟᱱᱟ ᱦᱮᱸᱥᱮ
ᱦᱮᱸ
ᱟᱫᱚ ᱚᱸᱰᱮᱜᱮ ᱟᱫᱚ ᱚᱱᱮ ᱧᱮᱞ ᱠᱮᱫ ᱠᱷᱟᱱᱮ ᱟᱫᱚ ᱩᱱᱤ ᱫᱚ ᱟᱫᱚ ᱟᱫᱚ ᱦᱟᱞᱟᱝ ᱨᱟᱠᱟᱵ ᱠᱮᱫᱟᱭ ᱟᱫᱚ ᱚᱱᱠᱟ ᱟᱫᱚ ᱩᱱᱤ ᱟᱫᱚ ᱚᱱᱠᱟᱟ ᱜᱮ ᱞᱟᱹᱭ ᱟᱠᱚ ᱪᱮᱛᱟ ᱟᱫᱚ ᱧᱮᱞ ᱠᱮᱫᱮ ᱠᱷᱟᱱ ᱩᱱᱤ ᱫᱚ ᱟᱫᱚ ᱵᱚᱛᱚᱨ ᱮᱱᱟᱭ ᱦᱮᱸ ᱥᱮ ᱟᱫᱚ ᱚᱸᱰᱮ ᱵᱟᱹᱜᱤ ᱦᱚᱴᱚᱣᱟᱫᱟᱭ ᱪᱮᱛᱟ ᱚᱱᱠᱟᱞᱤᱧ ᱟᱸᱡᱚᱢᱟ ᱟᱹᱞᱤᱧ ᱦᱚᱸ ᱟᱫᱚ ᱥᱚᱴᱷᱤᱠ ᱫᱚ ᱦᱟᱸᱜ ᱵᱟᱹᱞᱤᱧ ᱵᱟᱲᱟᱭᱟ
ᱦᱮᱸ
ᱟᱫᱚ ᱟᱫᱚ ᱚᱲᱟᱜ ᱮ ᱪᱟᱞᱟᱣᱮᱱᱟ ᱥᱤ ᱢᱩᱪᱟᱹᱫ ᱠᱟᱛᱮ ᱞᱟᱹᱭ ᱫᱟᱭ ᱪᱤᱞᱤ ᱠᱟᱱ ᱪᱚᱭ ᱵᱟᱝ ᱠᱟᱱ ᱪᱚᱭ ᱵᱷᱟᱜᱮ ᱠᱟᱱ ᱵᱷᱟᱜᱮᱭᱤᱡ ᱠᱟᱱᱟᱭ ᱥᱮ ᱵᱟᱹᱲᱤᱡᱤᱡ ᱠᱟᱱᱟᱭ ᱦᱮᱸ ᱥᱮ
ᱦᱮᱸ ᱦᱮᱸ ᱦᱮᱸ ᱦᱤᱡᱩᱜ ᱜᱮᱭᱟ ᱦᱮᱸ ᱠᱷᱮᱛ ᱵᱟᱹᱫᱽ ᱨᱮ ᱧᱟᱢ ᱡᱤᱱᱤᱥ ᱫᱚ ᱡᱚᱛᱚ ᱦᱚᱸ ᱟᱫᱚ ᱵᱷᱟᱜᱤᱭᱟᱜ
ᱡᱷᱚᱛᱚᱣᱟᱜ ᱫᱚ ᱵᱷᱟᱜᱤᱭᱟᱜ ᱫᱚ ᱵᱟᱝ ᱦᱩᱭᱩᱜ ᱜᱮᱭᱟ ᱪᱤᱞᱤ ᱠᱟᱱᱟᱭ ᱵᱟᱝ ᱠᱟᱱᱟᱭ ᱵᱟᱝ ᱵᱩᱡᱽ ᱠᱟᱛᱮ ᱵᱟᱝ ᱤᱭᱟᱹ ᱠᱟᱛᱮ ᱪᱮᱫᱟᱜ ᱮ ᱤᱫᱤᱭᱟ ᱚᱱᱟ ᱫᱚ ᱚᱲᱟᱜ ᱛᱮ ᱫᱚ
ᱱᱚᱣᱟ ᱠᱟᱛᱷᱟ ᱠᱟᱱ ᱜᱮᱭᱟ
ᱦᱮᱸ ᱟᱫᱚ ᱚᱱᱠᱟ ᱜᱮ ᱚᱲᱟᱜ ᱮ ᱨᱩᱣᱟᱹᱲᱮᱱᱟ ᱩᱱ ᱦᱤᱞᱳᱜ ᱫᱚ ᱟᱫᱚ ᱨᱩᱣᱟᱹᱲᱮᱱ ᱦᱟᱱᱮ ᱟᱫᱚ ᱚᱱᱠᱟ ᱜᱮ ᱟᱹᱭᱩᱵ ᱵᱮᱲᱟ ᱠᱤᱫᱩᱵ ᱵᱟᱲᱟ ᱠᱟᱛᱮ ᱡᱟᱹᱯᱤᱫ ᱵᱟᱲᱟ ᱠᱟᱫᱟ ᱠᱚ ᱦᱮᱸ ᱟᱫᱚ ᱠᱚ ᱞᱮᱭᱟ ᱪᱤᱛᱟ ᱥᱚᱯᱱᱚᱣᱟᱫᱮ ᱥᱮ ᱠᱩᱠᱢᱩ ᱠᱩᱠᱢᱩᱭ ᱧᱟᱢ ᱠᱮᱫᱮ ᱠᱩᱠᱢᱩ ᱛᱮᱭ ᱧᱟᱢ ᱠᱮᱫᱮᱭᱟ ᱦᱮᱸᱥᱮ ᱟᱫᱚ ᱧᱮᱞᱮ ᱠᱟᱱᱟᱭ ᱡᱮ ᱢᱮᱛᱟᱭ ᱠᱟᱱᱟ ᱠᱚ ᱡᱮ ᱟᱢᱫᱚ ᱚᱲᱟᱜ ᱛᱮᱜᱮ ᱟᱹᱜᱩ ᱠᱟᱹᱧ ᱢᱮ ᱡᱮ ᱧᱟᱢ ᱟᱠᱟᱫᱤᱧᱟᱸᱭ ᱦᱮᱸᱥᱮ ᱥᱤ ᱧᱟᱢ ᱠᱟᱹᱫᱤᱧᱟᱢ ᱟᱢ ᱫᱚ ᱛᱟᱦᱚᱞᱮ ᱟᱢ ᱫᱚ ᱚᱲᱟᱜ ᱛᱮᱜᱮ ᱤᱫᱤᱧ ᱢᱮ
ᱦᱮᱸ
ᱛᱮ ᱟᱫᱚ ᱚᱱᱠᱟᱭ ᱠᱩᱠᱢᱩ ᱠᱟᱣᱫᱮ ᱠᱷᱟᱱ ᱟᱫᱚ ᱢᱮᱱ ᱠᱟᱣᱫᱮᱭᱟᱭ ᱡᱮ ᱡᱩᱫᱤ ᱚᱲᱟᱜ ᱛᱮᱢ ᱤᱫᱤᱧᱟ ᱟᱢᱟᱜ ᱫᱷᱚᱱ ᱫᱩᱨᱤᱵᱽ ᱵᱟᱹᱲᱛᱤᱜ ᱛᱟᱢᱟ ᱠᱚᱥᱴᱚ ᱨᱮᱸᱜᱮᱡ ᱠᱚᱥᱴᱚ ᱵᱟᱯᱮ ᱠᱚᱥᱴᱚᱜᱼᱟ ᱦᱮᱸ ᱥᱮ
ᱦᱮᱸ ᱦᱮᱸ
ᱵᱷᱟᱜᱮ ᱪᱮᱞᱟᱢ ᱡᱚᱢ ᱧᱩᱭᱟ ᱦᱮᱸ ᱵᱟᱝ ᱟᱢ ᱴᱷᱮᱱ ᱦᱚᱲ ᱠᱚ ᱦᱤᱡᱩᱜᱼᱟ ᱵᱷᱟᱜᱮ ᱵᱟᱹᱲᱤᱡ ᱦᱚᱲ ᱠᱚ ᱦᱤᱡᱩᱜᱼᱟ ᱦᱤᱡᱩᱜᱼᱟ ᱟᱢ ᱴᱷᱮᱱ ᱠᱚ ᱵᱚᱸᱜᱟ ᱵᱩᱨᱩᱭᱟᱠᱚ ᱦᱮᱸ ᱥᱮ ᱟᱫᱚ ᱚᱱᱠᱟᱜᱮ ᱧᱮᱞᱚᱜᱚᱜᱼᱟ ᱟᱫᱚ ᱫᱚᱥᱟᱨ ᱫᱤᱱᱜᱮ ᱥᱮᱛᱟᱜ ᱨᱮ ᱵᱮᱨᱮᱫ ᱠᱟᱛᱮᱜ ᱜᱮ ᱩᱱᱤ ᱫᱚ ᱟᱫᱚ ᱟᱹᱜᱩᱭ ᱪᱟᱞᱟᱣ ᱮᱱᱟ ᱟᱫᱚ ᱟᱹᱜᱩ ᱪᱟᱞᱟᱣᱮᱱ ᱠᱷᱟᱱᱮ ᱩᱱᱤ ᱫᱚ ᱩᱱᱤ ᱫᱚ ᱟᱫᱚ ᱦᱟᱞᱟᱝ ᱨᱟᱠᱟᱵ ᱠᱮᱫᱮᱭᱟᱭ ᱦᱮᱸᱥᱮ ᱟᱫᱚ ᱟᱹᱜᱩ ᱥᱳᱢᱚᱭ ᱪᱮᱛᱟ ᱫᱚᱢᱮ ᱟᱫᱚ ᱦᱟᱢᱟᱞᱮ ᱠᱟᱱᱟ ᱦᱮᱸᱥᱮ ᱟᱫᱚ
ᱦᱳᱭ ᱩᱱᱤ ᱫᱚ ᱫᱷᱤᱨᱤ ᱨᱤᱱᱤᱡ ᱠᱟᱱᱟᱭ ᱥᱮ ᱟᱫᱚ ᱱᱟᱦᱟᱜ ᱠᱟᱹᱴᱤᱡ ᱦᱟᱢᱟᱞ ᱫᱚ ᱵᱩᱡᱷᱟᱹᱜ ᱜᱮᱭᱟ ᱦᱮᱸ ᱚᱲᱟᱜ ᱠᱚ ᱦᱚᱸ ᱥᱟᱺᱜᱤᱧ ᱜᱮᱭᱟ ᱡᱟᱹᱱᱤᱡ ᱫᱚ ᱦᱮᱸ ᱦᱮᱸ ᱦᱳᱭ
ᱟᱫᱚ ᱵᱟᱭ ᱟᱹᱜᱩ ᱫᱟᱲᱮᱭᱟᱭ ᱠᱟᱱᱟ ᱪᱮᱛᱟ ᱟᱫᱚ ᱫᱚᱢᱮ ᱦᱟᱢᱟᱞᱮ ᱠᱟᱱᱟ ᱟᱫᱚ ᱞᱟᱹᱭᱫᱟᱭ ᱛᱚ ᱱᱚᱣᱟ ᱫᱚ ᱤᱭᱟᱹᱜᱮ ᱠᱚᱛᱚ ᱠᱟᱱᱟᱭ ᱠᱟᱹᱴᱤᱡ ᱤᱧ ᱡᱤᱨᱟᱹᱣ ᱞᱮᱱ ᱜᱮ ᱟᱫᱚ ᱚᱱᱠᱟ ᱜᱮ ᱢᱤᱫᱴᱟᱝ ᱠᱷᱮᱛ ᱛᱟᱞᱟᱨᱮ ᱟᱫᱚ ᱫᱟᱨᱮ ᱵᱩᱴᱟᱹᱨᱮ ᱟᱨᱠᱤ ᱫᱚᱦᱚ ᱠᱮᱫᱮᱭᱟᱭ ᱦᱳᱭᱥᱮ ᱫᱚᱦᱚ ᱠᱮᱫᱮ ᱠᱷᱟᱱᱮ ᱟᱫᱚ ᱠᱟᱹᱴᱤᱡ ᱮ ᱫᱩᱲᱩᱵ ᱡᱤᱨᱟᱹᱣᱮᱱᱟ ᱟᱫᱚ ᱞᱟᱹᱭᱫᱟᱭ ᱟᱫᱚᱧ ᱤᱫᱤᱭᱮᱭᱟ ᱟᱫᱚ ᱫᱚᱦᱚᱲᱟ ᱠᱟᱨᱛᱮ ᱡᱚᱠᱷᱚᱱ ᱟᱫᱚ ᱛᱩᱞ ᱨᱟᱠᱟᱵᱮ ᱠᱟᱱᱟ ᱟᱫᱚ ᱵᱟᱭ ᱛᱩᱞ ᱨᱟᱠᱟᱵ ᱫᱟᱲᱮᱭᱟᱭ ᱠᱟᱱᱟ ᱦᱮᱸᱥᱮ ᱫᱚᱢᱮ ᱦᱟᱢᱟᱞ ᱠᱮᱫᱮ ᱠᱷᱟᱱ ᱟᱫᱚ ᱵᱟᱭ ᱛᱩᱞ ᱨᱟᱠᱟᱵ ᱫᱟᱲᱮᱭᱟᱫᱮᱭᱟ ᱟᱫᱚ ᱛᱟᱦᱮᱸᱭᱮᱱ ᱜᱮᱭᱟ ᱚᱸᱰᱮᱜᱮ ᱟᱨ ᱪᱤᱠᱟᱹ ᱞᱮᱠᱟᱛᱮᱢ ᱛᱩᱞ ᱨᱟᱠᱟᱵᱮᱭᱟ ᱟᱢ ᱞᱟᱹᱭᱟᱠᱚ ᱢᱤᱫ ᱫᱷᱟᱣ ᱛᱮ ᱪᱮᱛᱟ ᱤᱫᱤ ᱞᱮᱠᱷᱟᱱ ᱜᱮ ᱵᱷᱟᱜᱮ ᱠᱚᱜᱼᱟ ᱡᱮᱦᱮᱛᱩ ᱩᱱᱤ ᱫᱚ ᱵᱚᱸᱜᱟ ᱜᱮ ᱠᱟᱱᱟᱭ ᱦᱮᱸ ᱢᱤᱫ ᱫᱷᱟᱣ ᱫᱚ ᱚᱱᱠᱟ ᱤᱫᱤ ᱞᱮᱠᱷᱟᱱ ᱜᱮ ᱱᱟᱯᱟᱭ ᱠᱚᱜ-ᱟ ᱟᱫᱚ ᱵᱟᱭ ᱤᱫᱤ ᱫᱟᱲᱮᱭᱟ ᱫᱮᱭᱟ ᱟᱫᱚ ᱚᱸᱰᱮ ᱜᱮ ᱛᱟᱦᱮᱸᱭ ᱱᱟᱭ
ᱦᱩᱸ
ᱟᱫᱚ ᱟᱫᱚ ᱛᱟᱦᱮᱸᱭᱮᱱ ᱠᱷᱟᱱ ᱟᱫᱚ ᱵᱟᱭ ᱤᱫᱤ ᱞᱮᱫᱮᱭᱟ ᱟᱫᱚ ᱚᱸᱰᱮ ᱜᱮ ᱫᱚ ᱦᱚᱸ ᱦᱚᱴᱚ ᱠᱟᱫᱮᱭᱟᱭ ᱦᱮᱸᱥᱮ
ᱦᱮᱸ
ᱟᱫᱚ ᱟᱨ ᱠᱩᱠᱢᱩ ᱠᱟᱫᱟᱭ ᱯᱚᱨᱮ ᱛᱮ ᱟᱨᱚ ᱚᱲᱟᱜ ᱪᱟᱞᱟᱣ ᱠᱟᱛᱮ ᱞᱟᱹᱭ ᱫᱟᱭ ᱡᱮ ᱵᱟᱝ ᱚᱸᱰᱮᱢ ᱫᱚᱦᱚ ᱠᱟᱹᱫᱤᱧᱟ ᱡᱚᱠᱷ ᱠᱷᱚᱱ ᱟᱢ ᱫᱚ ᱯᱨᱚᱛᱤᱥᱴᱷᱟ ᱦᱳᱭᱳᱜ ᱛᱟᱢᱟ ᱦᱮᱸᱥᱮ ᱵᱟᱢ ᱯᱨᱚᱛᱤᱥᱴᱷᱟ ᱞᱮᱠᱷᱟᱱ ᱤᱧ ᱫᱚ ᱵᱚᱸᱜᱟ ᱵᱩᱨᱩᱣᱟᱹᱧ ᱢᱮ ᱚᱸᱰᱮ ᱠᱷᱚᱱ ᱜᱮ ᱟᱫᱚ ᱟᱫᱚ ᱪᱮᱛᱟ ᱟᱫᱚ ᱱᱮᱛᱟᱨ ᱠᱷᱚᱱ ᱜᱮ‌ ᱟᱫᱚ ᱞᱟᱦᱟ ᱠᱷᱚᱱ ᱜᱮ ᱟᱫᱚ ᱚᱸᱰᱮ ᱜᱮ ᱟᱫᱚ ᱚᱸᱰᱮ ᱜᱮᱠᱚ ᱵᱚᱸᱜᱟ ᱵᱩᱨᱩᱭᱟ ᱚᱸᱰᱮ ᱜᱮ ᱡᱷᱚᱛᱚ ᱞᱮᱠᱟ ᱦᱮᱸᱥᱮ ᱦᱩᱸ ᱧᱤᱫᱟᱹ ᱯᱚᱨᱚᱵᱽ ᱦᱩᱭᱩᱜᱼᱟ ᱥᱤᱧ ᱯᱚᱨᱚᱵᱽ ᱦᱳᱭᱳᱜᱼᱟ
ᱦᱮᱸ
ᱯᱩᱡᱟᱹ ᱟᱭᱟ ᱦᱮᱸ ᱥᱮ ᱚᱱᱠᱟ ᱧᱤᱫᱟᱹ ᱵᱮᱲᱟ ᱠᱚ ᱯᱩᱡᱟᱹᱭᱟ ᱟᱫᱚ ᱯᱚᱨᱮᱨ ᱫᱤᱱ ᱥᱮᱛᱟᱜ ᱠᱷᱚᱱᱟᱜ ᱜᱮ ᱟᱫᱚ ᱯᱚᱨᱚᱵᱽ ᱠᱚ ᱠᱚ ᱮᱱᱮᱡᱼᱟ ᱚᱱᱟ ᱵᱮᱲᱦᱟᱭ ᱛᱮ ᱵᱚᱸᱜᱟ ᱵᱩᱨᱩ ᱦᱩᱭᱩᱜ ᱟ ᱢᱟᱱᱥᱤᱠ ᱠᱟᱠᱚ ᱦᱮᱸᱥᱮ ᱩᱱ ᱠᱷᱚᱱ ᱜᱮ ᱪᱮᱛᱟ ᱠᱚ ᱞᱟᱹᱭᱟ ᱡᱮ ᱱᱚᱝᱠᱟ ᱠᱟᱛᱮ ᱩᱛᱯᱚᱛᱛᱤ ᱢᱟ ᱱᱚᱝᱠᱟ ᱠᱟᱛᱮ ᱜᱮ ᱦᱳᱭ ᱠᱟᱱᱟ ᱟᱫᱚ ᱢᱟ ᱚᱱᱟ ᱵᱮᱲᱦᱟᱭ ᱛᱮᱫᱚ ᱱᱟ ᱠᱚ ᱮᱱᱮᱡ ᱥᱮᱨᱮᱧᱟ ᱫᱚᱢᱮ ᱠᱚ ᱨᱟᱹᱥᱠᱟᱹᱭᱟ ᱦᱚᱲ ᱥᱟᱱᱛᱟᱲ ᱦᱚᱯᱚᱱ ᱥᱟᱹᱜᱤᱧ ᱥᱟᱹᱜᱤᱧ ᱠᱷᱚᱱᱟᱜ ᱠᱚ ᱦᱤᱡᱩᱜᱼᱟ ᱧᱮᱧᱮᱞ ᱦᱮᱸᱥᱮ
ᱚᱱᱟ ᱫᱚ ᱱᱟᱦᱟᱜ ᱤᱧ ᱫᱚ ᱯᱷᱳᱱ ᱠᱚᱨᱮ ᱜᱮ ᱤᱱᱴᱟᱨᱱᱮᱴ ᱠᱚᱨᱮ ᱜᱮ ᱧᱮᱞ ᱦᱳᱭ ᱠᱟᱱᱟ ᱱᱟᱦᱟᱜ ᱟᱹᱰᱤ ᱜᱮᱠᱚ ᱨᱟᱹᱥᱠᱟᱹᱭ ᱜᱮᱭᱟ ᱫᱚᱢᱮ ᱜᱮ ᱮᱱᱮᱡ ᱥᱮᱨᱮᱧ ᱠᱚ ᱯᱚᱨᱚᱵ ᱮᱱᱮᱡ ᱠᱚ ᱦᱳᱭᱳᱜ-ᱟ ᱱᱟᱦᱟᱜ ᱯᱷᱳᱱ ᱠᱚ ᱨᱮ ᱞᱤᱧ ᱧᱮᱞ ᱟᱠᱟᱜᱼᱟ ᱟᱸᱡᱚᱢ ᱫᱚ ᱞᱤᱧ ᱟᱸᱡᱚᱢ ᱟᱠᱟᱜ-ᱟ ᱢᱮᱱᱠᱷᱟᱱ ᱟᱹᱞᱤᱧ ᱫᱚ ᱱᱟᱦᱟᱜ ᱚᱱᱠᱟ ᱪᱟᱞᱟᱣ ᱨᱮᱱᱟᱜ ᱥᱚᱢᱚᱭ ᱵᱟᱝ ᱦᱩᱭ ᱠᱟᱱᱟ ᱥᱮ ᱵᱟᱝ ᱞᱤᱧ ᱪᱟᱞᱟᱣ ᱟᱫᱚ ᱱᱟᱦᱟᱜ ᱟᱹᱞᱤᱧ ᱦᱚᱞᱤᱧ ᱢᱚᱱᱮᱭᱟ ᱯᱚᱨᱮᱨ ᱵᱟᱨ ᱥᱮᱜ ᱛᱮᱫᱚ ᱧᱮᱞ ᱟᱹᱜᱩᱣᱟᱜ ᱦᱳᱭᱳᱜ ᱟ ᱱᱟᱦᱟᱜ
ᱦᱩᱸ ᱢᱤᱫ ᱥᱚᱢᱚᱭ ᱠᱟᱛᱮᱜ ᱦᱤᱡᱩᱜ ᱵᱤᱱ ᱢᱤᱫ ᱫᱷᱟᱣ ᱦᱳᱭᱥᱮ ᱱᱤᱭᱟᱹ ᱥᱮᱨᱢᱟ ᱫᱚ ᱯᱟᱨᱚᱢ ᱮᱱᱟ ᱱᱚᱜ ᱚᱭ ᱟᱢᱵᱟᱵᱚᱛᱤ ᱟᱢᱵᱟᱵᱚᱛᱤ ᱥᱚᱢᱚᱭ ᱜᱮ ᱦᱳᱭᱳᱜ-ᱟ ᱚᱱᱟ ᱫᱚ ᱦᱮᱸᱥᱮ
ᱥᱚᱢᱚᱭ ᱜᱮ ᱦᱳᱭᱳᱜ-ᱟ ᱱᱟᱦᱟᱜ
ᱦᱮᱸ ᱟᱫᱚ ᱚᱱᱠᱟ ᱥᱚᱢᱚᱭ ᱠᱚ ᱵᱤᱱ ᱧᱟᱢ ᱞᱮᱠᱷᱟᱱ ᱯᱚᱨᱮᱨ ᱥᱮᱨᱢᱟ ᱦᱤᱡᱩᱜ ᱦᱤᱡᱩᱜ ᱠᱟᱱ ᱥᱮᱨᱢᱟ ᱟᱫᱚ ᱦᱤᱡᱩᱜ ᱵᱤᱱ ᱳ ᱱᱚᱣᱟ ᱠᱚᱫᱚ ᱮᱠᱮᱵᱟᱨᱮ ᱜᱮ ᱫᱚᱨᱠᱟᱨ ᱠᱟᱱᱟ ᱧᱮᱞ ᱫᱚ ᱦᱮᱸᱥᱮ ᱧᱮᱞ
ᱥᱮᱱ ᱞᱮᱱᱠᱷᱟᱱ ᱟᱭᱢᱟ ᱞᱮᱠᱟᱱᱟᱜ ᱵᱚᱱ ᱥᱮᱬᱟᱭᱟ ᱟᱭᱢᱟ ᱞᱮᱠᱟ ᱱᱟᱜ ᱧᱮᱞ ᱡᱚᱝ ᱛᱮᱱᱟᱜ ᱮᱱᱮᱡ ᱥᱮᱨᱮᱧ ᱡᱷᱚᱛᱚ ᱞᱮᱠᱟᱱᱟᱜ ᱜᱮᱵᱚᱱ ᱥᱮᱬᱟᱭᱟ ᱦᱮᱸ
ᱮᱠᱫᱚᱢ ᱮᱠᱫᱚᱢ ᱱᱚᱣᱟ ᱠᱚ ᱮᱠᱮᱵᱟᱨᱮ ᱜᱮ ᱫᱚᱨᱠᱟᱨ ᱠᱟᱱᱟ ᱦᱮᱸᱥᱮ
ᱪᱟᱞᱟᱣ ᱞᱮᱱᱠᱷᱟᱡ ᱟᱭᱢᱟ ᱞᱮᱠᱟᱱᱟᱜ ᱜᱮ ᱥᱮᱬᱟᱜ-ᱟ ᱱᱟᱦᱟᱜ ᱟᱭᱢᱟ ᱞᱮᱠᱟᱱ ᱧᱮᱞ ᱡᱤᱱᱤᱥ
ᱦᱳᱭ ᱥᱮᱨᱮᱧ ᱠᱚ
ᱦᱮᱸ
ᱦᱮᱸ ᱯᱚᱨᱚᱵ ᱥᱮᱨᱮᱧ ᱠᱚ ᱮᱱᱮᱡ ᱠᱚ ᱟᱵᱚ ᱥᱮᱨᱣᱟ ᱨᱮᱱᱟᱜ ᱦᱚᱸ ᱧᱮᱞ ᱧᱮᱞ ᱠᱟᱜ ᱟᱵᱚᱱ ᱚᱸᱰᱮ ᱟᱨ ᱦᱚᱸ ᱟᱭᱢᱟ ᱟᱭᱢᱟ ᱯᱟᱦᱴᱟ ᱠᱷᱚᱱᱟᱜ ᱦᱚᱲ ᱠᱚᱠᱚ ᱦᱤᱡᱩᱜ ᱟ ᱧᱮᱞ ᱞᱟᱹᱜᱤᱫ ᱦᱮᱸ
ᱦᱮᱸ ᱦᱤᱡᱩᱜ ᱜᱮᱭᱟ ᱠᱚ ᱥᱟᱺᱜᱤᱧ ᱥᱟᱺᱜᱤᱧ ᱨᱮᱱ ᱦᱚᱲ ᱜᱮ ᱦᱮᱸ ᱟᱭᱢᱟ ᱞᱮᱠᱟᱱ ᱦᱚᱲ ᱥᱟᱶᱮᱢ ᱧᱟᱯᱟᱢᱟ ᱧᱮᱯᱮᱞᱟᱢ ᱧᱮᱞ ᱠᱚᱣᱟᱢ
ᱠᱚᱣᱟᱢ ᱮᱠᱫᱚᱢ ᱨᱟᱹᱥᱠᱟᱹᱭᱟᱢ ᱮᱱᱮᱡ ᱥᱮᱨᱮᱧ ᱧᱟᱢ ᱦᱮᱸᱥᱮ ᱱᱚᱜ-ᱚ ᱱᱚᱝᱠᱟᱱ ᱵᱮᱯᱟᱨ